ᱦᱮᱸ ᱟᱸᱡᱚᱢ ᱫᱤᱧ ᱦᱮ
ᱦᱮᱸ ᱦᱮᱸ ᱟᱸᱡᱚᱢᱚᱜ ᱠᱟᱱᱟ ᱨᱚᱲ᱾ ᱟᱹᱞᱤᱧᱟᱜ ᱨᱚᱲ ᱴᱷᱤᱠ ᱴᱷ ᱟᱹᱞᱤᱧᱟᱜ ᱨᱚᱲ ᱟᱸᱡᱚᱢᱚᱜ ᱠᱟᱱᱟ?
ᱦᱮᱸ ᱦᱮᱸ ᱟᱵᱤᱱᱟᱜ ᱨᱚᱲ ᱦᱚᱸ ᱴᱷᱤᱠ ᱴᱷᱟᱠ ᱜᱮ ᱟᱸᱡᱚᱢᱚᱜ ᱠᱟᱱᱟ᱾ ᱪᱮᱫ ᱠᱚ ᱵᱮᱱ ᱪᱤᱠᱟᱹᱭ ᱮᱫᱟ ᱜᱚᱝᱠᱮ ᱱᱤᱛᱚᱜ?
ᱪᱮᱫ ᱦᱚᱸ ᱵᱟᱝ ᱱᱚᱜᱼᱚᱭ ᱫᱩᱲᱩᱵ ᱵᱟᱲᱟ ᱦᱩᱭ ᱟᱠᱟᱱᱟ, ᱟᱵᱤᱱ ᱜᱚᱝᱠᱮ ᱪᱮᱫ ᱵᱤᱱ ᱪᱤᱠᱟᱹᱭ ᱮᱫᱟ?
ᱟᱹᱞᱤᱧᱟᱜ ᱦᱚᱸᱜᱼᱚᱭ ᱠᱟᱹᱢᱤ ᱥᱮᱫ ᱞᱤᱧ ᱪᱟᱞᱟᱣ ᱠᱟᱱᱟ ᱟᱫᱚ ᱱᱤᱛᱚᱜ ᱞᱤᱧ ᱨᱩᱣᱟᱹᱲ ᱠᱟᱱᱟ ᱵᱟᱹᱭ ᱵᱟᱹᱭ ᱛᱮ ᱟᱹᱞᱤᱧ ᱫᱚ ᱚᱱᱮ ᱨᱟᱡᱽ ᱢᱤᱥᱛᱨᱤ ᱠᱚᱞᱤᱧ ᱠᱟᱹᱢᱤ ᱵᱟᱲᱟᱭ ᱜᱮᱭᱟ ᱦᱩᱸ ᱟᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱛᱮ?
ᱟᱫᱚ ᱛᱤᱱᱟᱹᱜ ᱜᱟᱱ ᱵᱤᱱ ᱯᱟᱲᱟᱣ ᱵᱟᱲᱟᱣ ᱟᱠᱟᱱᱟ?
ᱯᱟᱲᱦᱟᱣ ᱫᱚ ᱥᱮᱫᱟᱭ ᱨᱮ ᱜᱤ ᱞᱤᱧ ᱵᱟᱹᱜᱤᱣ ᱟᱠᱟᱜᱼᱟ ᱟᱫᱚ ᱥᱚᱝᱥᱟᱨ ᱨᱮᱱᱟᱜ ᱪᱟᱯ ᱛᱮ ᱱᱤᱛᱚᱝ ᱫᱚ ᱯᱟᱲᱦᱟᱣ ᱠᱚᱫᱚ ᱵᱟᱹᱞᱤᱧ ᱯᱟᱲᱦᱟᱜ ᱠᱟᱱᱟ᱾ ᱚᱱᱠᱟ ᱦᱟᱸ ᱟᱫᱚ ᱤᱞᱮᱵᱷᱮᱱ ᱴᱩᱭᱮᱞᱵᱷ ᱠᱚᱨᱮᱞᱤᱧ ᱵᱷᱟᱹᱜᱤ ᱟᱠᱟᱣᱟᱜᱼᱟ᱾ ᱟᱵᱮᱱ ᱫᱚ ᱜᱚᱝᱠᱮ?
ᱚ... ᱟᱹᱞᱤᱧ ᱦᱚᱸ ᱯᱟᱲᱦᱟᱜ ᱠᱚᱫᱚ ᱞᱤᱧ ᱵᱟᱹᱜᱤᱭ ᱟᱠᱟᱫᱟ ᱱᱤᱛᱚᱜ ᱫᱚ ᱠᱟᱹᱢᱤ ᱞᱤᱧ ᱦᱮᱡ ᱟᱠᱟᱱᱟ ᱟ.. ᱚᱱᱛᱮ ᱪᱮᱱᱟᱭ ᱥᱮᱫ᱾ ᱚᱱᱛᱮ ᱨᱮᱜᱮᱞᱤᱧ ᱛᱟᱦᱮᱱ ᱜᱮᱭᱟ ᱟᱫᱚ ᱚᱲᱟᱜ ᱠᱚᱫᱚ ᱟᱹᱰᱤ ᱫᱤᱱ ᱜᱮ ᱵᱟᱹᱞᱤᱧ ᱪᱟᱞᱟᱣ ᱟᱠᱟᱱᱟ ᱟᱹᱰᱤ ᱫᱤᱱ ᱠᱷᱚᱱᱟᱜ ᱜᱮ ᱱᱚᱛᱮ ᱨᱮᱜᱮ ᱞᱤᱧ ᱛᱟᱦᱮᱱ ᱜᱮᱭᱟ, ᱟᱨ ᱪᱮᱫ?
ᱚ ᱪᱮᱜ ᱠᱚ ᱵᱮᱱ ᱠᱟᱹᱶᱤ ᱵᱟᱲᱟᱭ ᱠᱚ ᱛᱟᱦᱮᱱᱟ ᱪᱮᱱᱱᱟᱭ ᱠᱚᱨᱮ ᱫᱚ?
ᱟᱹᱞᱤᱧ ᱫᱚ ᱢᱤᱫ ᱴᱤᱡ ᱠᱳᱢᱯᱟᱱᱤ ᱨᱮᱞᱤᱧ ᱠᱟᱹᱢᱤᱭ ᱫᱟ ᱢᱤᱫ ᱴᱤᱡ ᱨᱟᱱ ᱠᱳᱢᱯᱟᱱᱤ ᱢᱮᱱᱟᱜᱼᱟ᱾ ᱦᱚᱸ ᱚᱱᱟ ᱠᱳᱢᱟᱱᱤ ᱨᱮᱞᱤᱧ ᱠᱟᱹᱢᱤᱭᱮᱫᱟ, ᱨᱟᱱ ᱠᱚ ᱯᱮᱠᱤᱝ ᱦᱩᱭᱩᱜᱼᱟ᱾
ᱚ ᱟᱹᱰᱤ ᱟᱹᱰᱤ ᱥᱟᱨᱦᱟᱣ ᱚᱝᱠᱟᱱ ᱠᱟᱹᱢᱤ ᱵᱮᱱ ᱧᱟᱢ ᱠᱟᱜᱼᱟ, ᱟᱹᱞᱤᱧ ᱫᱚ ᱦᱚᱜᱼᱚᱭ ᱨᱟᱡᱽ ᱢᱤᱥᱛᱤᱨᱤ ᱠᱟᱹᱢᱤ ᱛᱮᱜᱮ ᱪᱟᱞᱟᱜ ᱠᱟᱱ ᱛᱟᱹᱞᱤᱧᱟ ᱡᱟᱦᱟᱸ ᱞᱮᱠᱟᱛᱮ᱾
ᱦᱳᱭ ᱦᱳᱭ
ᱟᱹᱰᱤ ᱨᱟᱹᱥᱠᱟᱹ ᱨᱮᱱᱟᱜ ᱵᱮᱯᱟᱨ ᱡᱮ ᱪᱮᱱᱱᱟᱭ ᱥᱮᱜ ᱨᱮᱵᱮᱱ ᱠᱟᱹᱢᱤ ᱠᱳᱢᱯᱟᱱᱤ ᱨᱮᱵᱮᱱ ᱧᱟᱢ ᱮᱸ ᱜᱚᱝᱠᱮ ᱟ-ᱟᱹᱞᱤᱧ ᱞᱟᱹᱜᱤᱜ ᱦᱚᱸ ᱚᱝᱠᱟ ᱪᱮᱱᱱᱟᱭ ᱨᱮ ᱚᱠᱟᱵᱮᱱ ᱠᱟᱹᱢᱤᱭᱫᱟ ᱚᱸᱰᱮ ᱠᱟᱹᱢᱤ ᱨᱮᱱᱟᱜ ᱫᱟᱣ ᱵᱮᱱ ᱦᱟᱢᱮᱴ ᱫᱟᱲᱮᱣᱟᱞᱤᱧᱟ?
ᱦᱮᱸ ᱦᱮᱸ ᱯᱷᱟᱸᱠᱟ ᱫᱚ ᱢᱮᱱᱟᱜ ᱜᱮᱭᱟ ᱱᱚᱸᱰᱮ ᱟᱨᱦᱚᱸ ᱠᱟᱹᱢᱤ ᱜᱤᱫᱽᱨᱟᱹ ᱠᱚ ᱦᱟᱛᱟᱣ ᱠᱚ ᱞᱟᱹᱜᱤᱫ ᱞᱟᱹᱭᱮᱫ ᱛᱟᱦᱮᱸᱜ ᱛᱚᱠᱚ᱾ ᱛᱚ ᱦᱮᱸ ᱡᱩᱫᱤ ᱵᱤᱱ ᱠᱟᱹᱢᱤᱭᱟ ᱚᱝᱠᱟ ᱡᱳᱜᱟᱡᱳᱜᱽ ᱦᱚᱵᱤᱱ ᱦᱩᱭᱩᱜᱼᱟ, ᱛᱟᱞᱮ᱾
ᱦᱳᱭ ᱦᱳᱭ ᱦᱳᱭ ᱢᱟ ᱟᱵᱮᱱ ᱥᱟᱞᱟᱜ ᱦᱟᱸᱜ ᱡᱳᱜᱟᱡᱳᱜ ᱟᱹᱞᱤᱧ ᱦᱟᱸᱜ ᱛᱚᱠᱷᱚᱱ ᱦᱟᱸᱜ ᱵᱤᱱ ᱡᱳᱜᱟᱡᱳᱜᱽ ᱠᱮᱜ ᱜᱤ᱾ ᱛᱟᱦᱞᱮ ᱤᱭᱟᱹ ᱜᱚᱝᱠᱮ ᱛᱟᱞᱦᱮ ᱟᱵᱤᱱ ᱫᱚ ᱚᱲᱟᱜ ᱠᱚᱨᱮ ᱜᱮᱵᱮᱱ ᱛᱟᱦᱮᱱ ᱠᱟᱱᱟ ᱥᱮ ᱟᱜ ᱵᱟᱨᱦᱮ ᱨᱮ ᱢᱮᱱᱟᱜ ᱵᱤᱱᱟ ᱥᱮ?
ᱵᱟᱦᱨᱮ ᱨᱮᱜᱮ ᱵᱟᱦᱨᱮ ᱨᱮᱜᱮ ᱱᱚᱛᱮ ᱠᱟᱹᱢᱤ ᱞᱤᱧ ᱦᱮᱡ ᱠᱟᱱᱟ ᱛᱚ ᱱᱚᱛᱮ ᱨᱮᱜᱮ ᱢᱮᱱᱟᱜ ᱞᱤᱧᱟ᱾
ᱟᱫᱚ ᱚᱲᱟᱜ ᱥᱮᱫ ᱫᱚ ᱵᱟᱵᱮᱱ ᱨᱩᱣᱟᱹᱲᱛᱮ?
ᱮᱸ ᱨᱩᱣᱟᱹᱲᱟᱹᱞᱤᱧ ᱦᱟᱸᱜ ᱟᱫᱚ ᱧᱮᱞ ᱦᱩᱭᱩᱜ ᱠᱟᱱᱟ ᱛᱤᱥ ᱞᱤᱧ ᱨᱩᱣᱟᱹᱲ ᱠᱟᱱᱟ᱾ ᱟᱫᱚ ᱚᱝᱠᱟ ᱵᱟᱞᱤᱧ ᱪᱟᱣ ᱵᱟᱲᱟᱜ ᱜᱮᱭᱟ ᱚᱲᱟᱜ ᱠᱚ ᱫᱚ ᱩᱱᱟᱹᱜ ᱥᱟᱠᱨᱟ ᱠᱚ ᱥᱚᱨᱦᱟᱭ ᱠᱚᱨᱮ ᱩᱱ ᱥᱚᱢᱚᱭ ᱜᱮ ᱪᱟᱞᱟᱣ ᱵᱟᱲᱟ ᱦᱩᱭᱩᱜᱼᱟ᱾ ᱵᱟᱝ ᱠᱷᱟᱱ ᱫᱚ ᱵᱟᱝ ᱪᱟᱞᱟᱣ ᱵᱟᱲᱟ ᱦᱩᱭᱩᱜᱼᱟ ᱚᱝᱠᱟ᱾
ᱚ ᱵᱟᱝ ᱚᱱᱟ ᱦᱚᱸ ᱵᱷᱟᱹᱜᱤ ᱠᱟᱛᱷᱟ᱾ ᱡᱮ ᱥᱟᱠᱨᱟᱛ ᱠᱚᱨᱮ ᱫᱚ ᱪᱟᱞᱟᱜ ᱜᱮ ᱫᱚᱨᱠᱟᱨ ᱜᱮᱭᱟ, ᱟᱵᱚ ᱥᱟᱱᱛᱟᱲᱟᱜ ᱠᱟᱱᱟ ᱡᱚᱠᱷᱚᱱ ᱫᱚ ᱞᱟᱦᱟ ᱫᱚᱨᱠᱟᱨ ᱜᱮ ᱡᱟᱦᱟᱸ ᱛᱤᱱᱟᱹᱜ ᱜᱮ ᱠᱟᱹᱢᱤ ᱫᱚ ᱛᱟᱦᱮᱸᱱ᱾ ᱪᱟᱸᱫᱚ ᱟᱹᱰᱤ ᱟᱹᱰᱤ ᱵᱷᱟᱹᱜᱮ᱾ ᱛᱟᱦᱞᱮ ᱜᱚᱝᱠᱮ ᱛᱟᱦᱞᱮ ᱟᱯᱮ ᱟᱵᱮᱱ ᱫᱚ ᱛᱟᱦᱞᱮ ᱟᱯᱮ ᱥᱮᱫ ᱫᱚ ᱪᱟᱥᱵᱟᱥ ᱠᱚᱫᱚ ᱦᱩᱭᱩᱜ ᱜᱮᱭᱟ ᱥᱮ ᱵᱟᱝ?
ᱮᱸ ᱟᱞᱮ ᱥᱮᱫ ᱫᱚ ᱪᱟᱥᱼᱵᱟᱥ ᱫᱚ ᱦᱮᱸ ᱱᱚᱜᱼᱚᱭ ᱨᱚᱦᱚᱭ ᱠᱚ ᱪᱟᱞᱟᱜ ᱠᱟᱱᱟ᱾
ᱚ ᱪᱮᱜ ᱠᱚ ᱨᱚᱦᱚᱭᱫᱟ ᱱᱤᱭᱟᱹ ᱥᱤᱡᱤᱱ ᱨᱮ? ᱪᱮᱜ ᱠᱚ ᱨᱚᱦᱚᱭ ᱛᱟᱵᱮᱱ ᱱᱤᱭᱟᱹ ᱥᱤᱡᱤᱱ ᱨᱮ?
ᱮᱸ ᱱᱤᱭᱟᱹ ᱥᱤᱧ ᱫᱚ ᱤᱭᱟᱹ ᱦᱩᱲᱩ ᱜᱮᱞᱮ ᱨᱚᱦᱚᱭ ᱜᱮᱭᱟ ᱟᱞᱮ ᱫᱚ᱾ ᱥᱚᱵᱽᱡᱤ ᱠᱚᱫᱚ ᱩᱱᱟᱹᱜ ᱫᱚ ᱵᱟᱞᱮ ᱪᱟᱥ ᱵᱟᱲᱟᱭ ᱜᱮᱭᱟ, ᱦᱩᱲᱩ ᱜᱮ ᱡᱥᱛᱤ ᱞᱮ ᱪᱟᱥ ᱜᱮᱭᱟ ᱟᱞᱮ ᱫᱚ᱾
ᱚ ᱟᱹᱰᱤ ᱵᱷᱟᱜᱮ ᱟᱹᱰᱤ ᱵᱷᱟᱜᱮ᱾
ᱦᱳᱭ ᱦᱳᱭ
ᱟᱞᱮ ᱥᱮᱜ ᱦᱚᱸ ᱤᱝᱠᱟᱹ ᱱᱤᱭᱟᱹ ᱠᱚ ᱥᱤᱡᱤᱱ ᱨᱮᱫᱚ ᱦᱩᱲᱩ ᱜᱮᱠᱚ ᱨᱚᱦᱚᱭ ᱜᱮ ᱛᱟᱞᱮᱭᱟ᱾ ᱟᱫᱚ ᱥᱮᱨᱚᱢ ᱟᱞᱮ ᱥᱮᱜ ᱫᱚ ᱞᱟᱹᱭ ᱞᱮᱠᱷᱟᱡ ᱫᱚ ᱡᱩᱚᱛᱚ ᱜᱮᱠᱚ ᱪᱟᱥ ᱜᱮᱭᱟ, ᱟᱫᱚ ᱵᱟᱹᱲᱛᱤ ᱫᱚ ᱦᱩᱲᱩ ᱜᱮᱠᱚ ᱪᱟᱥᱼᱟ᱾ ᱱᱤᱛᱚᱝ ᱫᱚ ᱡᱚᱱᱰᱨᱟ ᱠᱚ ᱜᱩᱦᱩᱢ, ᱛᱩᱲᱤ ᱛᱟᱨᱯᱚᱨᱮ ᱟᱫᱚ ᱮᱸ ᱮᱢᱟᱱ ᱮᱢᱟᱱ ᱠᱚ ᱪᱟᱥ ᱜᱮᱭᱟ ᱢᱟᱱᱮ ᱥᱚᱵᱽᱡᱤ ᱠᱚᱫᱚ ᱵᱟᱠᱚ ᱪᱟᱥ ᱜᱮᱭᱟ᱾ ᱟᱯᱮ ᱥᱮᱜ ᱞᱮᱠᱟ ᱜᱮ᱾ ᱵᱟᱹᱞᱤᱧ ᱫᱚ ᱚᱲᱟᱜ ᱠᱚᱨᱮ ᱜᱮᱞᱤᱧ ᱛᱟᱦᱮᱦᱮᱱ ᱠᱟᱱᱟ ᱛᱚ, ᱟᱫᱚ ᱞᱤᱧ ᱪᱟᱥᱼᱵᱟᱥᱫᱚ ᱦᱚᱸᱜᱼᱚᱭ ᱱᱤᱛᱚᱜ ᱞᱤᱧ ᱨᱩᱣᱟᱹᱲ ᱠᱟᱱᱟᱞᱤᱧ᱾
ᱚ
ᱟᱫᱚ ᱛᱟᱦᱞᱮ ᱜᱚᱝᱠᱮ ᱟᱵᱮᱱ ᱫᱚ ᱦᱮᱸ ᱦᱮᱸ ᱪᱟᱥᱵᱟᱥ ᱫᱚ ᱟᱹᱞᱤᱧ ᱜᱮᱞᱤᱧ ᱧᱮᱞᱟ ᱚᱲᱟᱜ ᱨᱮ ᱚᱲᱟᱜ ᱨᱮᱫᱚ᱾ ᱫᱚ ᱢᱤᱜ ᱦᱚᱲ ᱜᱮ ᱢᱮᱱᱟᱜ ᱞᱤᱧᱟ ᱛᱚ ᱚᱠᱚᱭ ᱧᱮᱞ ᱛᱟᱞᱤᱧᱟ ᱟᱹᱵᱤᱱ ᱜᱮ᱾ ᱚᱱᱟᱚᱛᱮ ᱧᱮᱞ ᱦᱩᱭᱩᱜ ᱠᱟᱱᱟ ᱟᱹᱞᱤᱧ ᱜᱮᱞᱤᱧ ᱧᱮᱞᱫᱟ, ᱛᱟᱦᱞᱮ ᱟᱯᱮ ᱫᱚ ᱜᱚᱝᱠᱮ ᱪᱟᱥᱵᱟᱥ ᱠᱚᱫᱚ ᱚᱠᱚᱭ ᱧᱮᱞ ᱛᱟᱯᱮ ᱜᱮᱭᱟ?
ᱟᱞᱮ ᱫᱚ ᱤᱧ ᱢᱟ ᱚᱲᱟᱜ ᱨᱮᱢᱟ ᱵᱟᱹᱧ ᱛᱟᱦᱮᱱ ᱜᱮᱭᱟ ᱤᱧᱢᱟ ᱵᱟᱦᱨᱮ ᱠᱟᱹᱢᱤᱧ ᱦᱮᱡ ᱟᱠᱟᱱᱟ ᱟᱭᱳᱼᱵᱟᱵᱟ ᱛᱟᱠᱤᱱ ᱢᱮᱱᱟᱜ ᱠᱤᱱᱟ ᱩᱝᱠᱤᱱ ᱠᱤᱱ ᱧᱮᱞ ᱜᱮᱭᱟ᱾
ᱚᱻ ᱟᱹᱰᱤ ᱟᱹᱰᱤ ᱥᱟᱨᱦᱟᱣ ᱡᱟᱠ ᱢᱮᱱᱟᱜ ᱛ ᱟᱵᱮᱱ ᱫᱚ ᱟᱭᱳᱼ ᱵᱟᱵᱟ ᱢᱮᱱᱟᱜ ᱛᱟᱵᱮᱱ ᱜᱮᱭᱟ᱾ ᱦ ᱛᱟᱦᱚᱞᱮ ᱜᱚᱝᱠᱮ ᱤᱭᱟᱹ ᱛᱟᱦᱞᱮ ᱱᱤᱭᱟᱹ ᱱᱚᱜᱼᱚᱭ ᱦᱩᱞ ᱢᱟᱦᱟ ᱠᱚ ᱯᱟᱨᱚᱢᱮᱱᱟ ᱪᱮᱫᱠᱟ ᱵᱮᱱ ᱢᱟᱱᱟᱣ ᱵᱟᱲᱟ ᱠᱤᱫᱟ?
ᱦᱮᱸ ᱢᱟᱱᱟᱣ ᱵᱟᱲᱟ ᱦᱩᱭᱱᱟ ᱟᱫᱚ ᱚᱲᱟᱜ ᱨᱮᱢᱟ ᱵᱟᱝ ᱛᱟᱦᱮᱸ ᱦᱩᱭ ᱞᱮᱱᱟ ᱛᱚ ᱟᱫᱚ ᱱᱚᱛᱮ ᱨᱮᱫᱚ ᱚᱱᱠᱟ ᱵᱟᱠᱚ ᱢᱟᱱᱟᱣ ᱜᱮᱭᱟ ᱪᱮᱱᱱᱟᱭ ᱥᱮᱫ ᱨᱮᱫᱚ᱾ ᱱᱚᱛᱮ ᱨᱮᱜᱮ ᱛᱟᱦᱮᱸ ᱦᱩᱭ ᱞᱮᱱᱟ᱾
ᱵᱟᱝ ᱟᱵᱮᱱ ᱱᱟᱝ ᱢᱚᱱᱮ ᱞᱮᱠᱟᱛᱮ ᱟᱵᱮᱱ ᱫᱚ ᱢᱟᱱᱮ ᱢᱟᱱᱟᱣ ᱞᱮᱫᱟ ᱵᱮᱱ ᱥᱮ ᱵᱟᱝ?
ᱦᱳᱭ ᱦᱳᱭ ᱦᱳᱭ ᱪᱮᱫ
ᱟᱞᱮᱥᱮᱫ ᱦᱚᱸ ᱚᱱᱠᱟ ᱜᱮ ᱵᱷᱟᱜᱤ ᱜᱮ ᱢᱟᱱᱟᱣ ᱦᱩᱭᱱᱟ᱾
ᱚ
ᱟᱫᱚ ᱱᱟᱥᱮ ᱫᱟᱜ ᱠᱮᱫ ᱛᱮ ᱱᱟᱥᱮ ᱥᱮᱨᱢᱟ ᱠᱚᱦᱚᱸ ᱵᱟᱹᱲᱤᱡ ᱧᱚᱜᱱᱟ᱾ ᱫᱟᱜ ᱡᱟᱹᱲᱤ ᱭᱮᱱᱟ ᱟᱫᱚ ᱢᱟᱱᱟᱣ ᱫᱚ ᱵᱷᱟᱜᱤ ᱜᱮ ᱦᱩᱭᱮᱱᱟ ᱟᱹᱛᱩ ᱠᱚᱨᱮ ᱦᱚᱸ ᱵᱷᱟᱞᱮ ᱜᱮ ᱢᱟᱱᱟᱣ ᱵᱟᱲᱟ ᱠᱮᱫᱟ ᱟᱯᱮ ᱫᱚ ᱚᱲᱟᱜ ᱚᱲᱟᱜ ᱜᱚᱝᱠᱮ ᱟᱯᱮ ᱥᱮᱫ ᱫᱚ ᱠᱚ ᱢᱟᱱᱟᱣ ᱜᱮᱭᱟ ᱥᱮ ᱵᱟᱝ?
ᱦᱮᱸ ᱢᱟᱱᱟᱣ ᱫᱚᱠᱚ ᱢᱟᱱᱟᱣ ᱜᱮᱭᱟ ᱟᱞᱮ ᱟᱹᱛᱩ ᱨᱮᱠᱚ ᱢᱟᱱᱟᱣ ᱜᱮᱭᱟ᱾
ᱟᱯᱮ ᱚᱲᱟᱜ ᱨᱮᱫᱚ ᱵᱟᱯᱮ ᱢᱟᱱᱟᱣ ᱛᱟᱦᱮᱸᱼᱟ
ᱚᱲᱟᱜ ᱨᱮᱫᱚ ᱦᱮᱸ ᱚᱲᱟᱜ ᱨᱮᱫᱚ ᱮᱠᱪᱩᱭᱮᱞᱤ ᱵᱟᱠᱚ ᱢᱟᱱᱟᱣ ᱜᱮᱭᱟ ᱢᱟᱱᱮ ᱜᱚᱴᱟ ᱟᱹᱛᱩ ᱢᱮᱥᱟ ᱟᱛᱮᱫ ᱢᱤᱫᱴᱷᱮᱱ ᱠᱚ ᱢᱟᱱᱟᱣ ᱜᱮᱭᱟ᱾
ᱚ ᱚᱱᱟ ᱦᱚᱸ ᱟᱹᱰᱤ ᱟᱹᱰᱤ ᱵᱷᱟᱜᱤ ᱠᱟᱛᱷᱟ ᱡᱮ ᱟᱹᱛᱩ ᱨᱮᱠᱚ ᱚᱲᱟᱜ ᱨᱮᱠᱚ ᱡᱚᱛᱚ ᱦᱚᱲ ᱢᱤᱞᱮ ᱠᱚ ᱢᱟᱱᱟᱣᱫᱟ ᱟᱫᱚ ᱚᱲᱟᱜ ᱨᱮᱦᱚᱸ ᱢᱟᱱᱟᱣ ᱦᱚᱸ ᱫᱚᱨᱠᱟᱨ ᱜᱮᱭᱟ
ᱟᱯᱮ ᱚᱱᱛᱮ ᱫᱚ ᱪᱮᱫᱠᱟ ᱚᱲᱟᱜ ᱚᱲᱟᱜ ᱠᱚ ᱢᱟᱱᱟᱣ ᱜᱮᱭᱟ ᱵᱟᱝ?
ᱦᱮᱸ ᱞᱟᱹᱭ ᱞᱮᱠᱷᱟᱡ ᱫᱚ ᱚᱲᱟᱜ ᱚᱲᱟᱜ ᱜᱮᱞᱮ ᱢᱟᱱᱟᱣ ᱜᱮᱭᱟ ᱚᱲᱟᱜ ᱚᱲᱟᱜ ᱢᱟᱱᱟᱣ ᱠᱟᱛᱮ ᱛᱟᱨᱯᱚᱨᱮ ᱠᱮᱞᱟᱵᱽ ᱛᱚᱨᱚᱯ ᱠᱷᱚᱱᱟᱜ ᱦᱚᱸᱞᱮ ᱢᱟᱱᱟᱣ ᱜᱮᱭᱟ᱾ ᱚᱱᱟ ᱫᱚ ᱚᱠᱚᱭ ᱪᱮᱫ ᱞᱮᱠᱟᱭ ᱫᱟᱲᱮᱜᱼᱟ ᱚᱠᱚᱭ ᱡᱩᱫᱤ ᱢᱮᱱ ᱞᱮᱷᱟᱡ ᱵᱟᱝ ᱤᱧ ᱫᱚ ᱠᱞᱟᱵᱽ ᱡᱚᱛᱚ ᱦᱚᱲ ᱱᱤᱭᱮ ᱢᱤᱫ ᱥᱟᱶᱛᱮ ᱵᱚᱱ ᱢᱟᱱᱟᱣᱟ᱾ ᱢᱤᱫ ᱫᱟᱨᱮᱭᱟ ᱜᱮᱞᱮ ᱢᱟᱱᱟᱣ ᱠᱮᱫ ᱦᱩᱞ ᱢᱟᱦᱟ ᱫᱤᱱ ᱠᱟᱱᱟ ᱫᱚ ᱡᱚᱛᱚ ᱦᱚᱲ ᱫᱚ ᱢᱟᱱᱟᱣ ᱫᱚ ᱞᱟᱹᱠᱛᱤ ᱠᱟᱱ ᱜᱮᱭᱟ ᱥᱮ ᱵᱟᱝᱠᱷᱟᱡ ᱫᱚ ᱪᱤᱠᱟᱹᱛᱮ ᱵᱤᱱ ᱛᱟᱵᱚᱱᱟ ᱮᱠᱟᱱᱡ ᱫᱚ ᱟᱵᱚ ᱞᱟᱹᱜᱤᱫ ᱢᱟᱭᱟᱢ ᱠᱚ ᱞᱤᱸᱜᱤ ᱟᱠᱟᱟᱜᱼᱟ ᱟᱵᱚ ᱜᱮ ᱡᱩᱫᱤ ᱵᱟᱵᱚ ᱩᱭᱦᱟᱹᱨ ᱠᱚᱣᱟ ᱛᱚ ᱚᱠᱚᱭ ᱩᱭᱦᱟᱹᱨ ᱠᱚᱣᱟ ᱫᱤᱠᱩ ᱪᱷᱟᱹᱛᱤᱠ ᱫᱟ ᱩᱭᱦᱟᱹᱨ ᱫᱟ ᱵᱟᱠᱚ ᱦᱤᱡᱩᱜᱼᱟ ᱥᱮ᱾
ᱦᱮᱸ ᱦᱮᱸ
ᱛᱟᱦᱞᱮ ᱜᱚᱝᱠᱮ ᱱᱮᱥ ᱫᱚ ᱚᱲᱟᱜ ᱵᱤᱱ ᱦᱮᱡ ᱞᱮᱱᱟ ᱥᱮ ᱵᱟᱝ ᱦᱩᱞ ᱢᱟᱦᱟ ᱨᱮ?
ᱦᱮᱸ ᱱᱮᱥ ᱫᱚ ᱵᱟᱝ ᱪᱟᱞᱟᱣ ᱦᱩᱭ ᱠᱟᱱᱟ ᱚᱲᱟᱜ ᱫᱚ ᱱᱟᱜ ᱟᱹᱰᱤ ᱫᱤᱱ ᱜᱮ ᱦᱩᱭᱱᱟ᱾
ᱚ᱾
ᱦᱩᱸ
ᱛᱤᱥ ᱠᱚᱛᱮᱵᱮᱱ ᱜᱚᱴᱟᱭᱮᱫᱟ ᱚᱲᱟᱜ ᱥᱮᱫᱵᱮᱱ ᱨᱩᱣᱟᱹᱲᱟ?
ᱚᱲᱟᱜ ᱧᱮᱞ ᱦᱩᱭᱩᱜ ᱠᱟᱱᱟ ᱱᱤᱭᱟᱹ ᱯᱚᱨᱮᱨ ᱢᱟᱥ ᱠᱚᱥᱮᱫ ᱪᱟᱞᱟᱣ ᱦᱩᱭᱩᱜᱼᱟ ᱱᱟᱜ᱾
ᱟᱹᱰᱤ ᱟᱹᱰᱤ ᱥᱟᱨᱦᱟᱣ᱾
ᱟᱫᱚ ᱜᱚᱝᱠᱮ ᱚᱲᱟᱜ ᱠᱚᱨᱮᱫᱚ ᱪᱮᱫ ᱞᱮᱠᱟ ᱵᱷᱟᱜᱮ ᱜᱮ ᱢᱮᱱᱟᱜ ᱠᱚᱣᱟ?
ᱦᱮᱸ ᱜᱚᱝᱠᱮ ᱡᱚᱛᱚ ᱜᱮ ᱱᱟᱭ ᱱᱟᱯᱟᱭ ᱜᱮ ᱢᱮᱱᱟᱜ ᱠᱚᱣᱟ᱾ ᱯᱟᱭ ᱪᱟᱸᱫᱳ ᱵᱚᱸᱜᱟ ᱟᱥᱤᱨᱵᱟᱫᱽ ᱛᱮ᱾ ᱜᱚᱝᱠᱮ ᱟᱵᱮᱱᱟᱜ?
ᱦᱮᱸ ᱟᱹᱞᱤᱧᱟᱜ ᱦᱚᱸ ᱟᱹᱞᱤᱧ ᱨᱮᱱ ᱚᱲᱟᱜ ᱦᱚᱲ ᱦᱚᱸ ᱴᱷᱤᱠ ᱜᱮ ᱢᱮᱱᱟᱜ ᱠᱚᱣᱟ᱾
ᱚ, ᱮ ᱜᱚᱝᱠᱮ ᱟᱵᱮᱱ ᱫᱚᱵᱮᱱ ᱢᱟᱱᱮ ᱵᱟᱯᱞᱟᱣ ᱠᱟᱱᱟ ᱥᱮ ᱵᱟᱵᱮᱱ ᱵᱟᱯᱞᱟᱣ ᱠᱟᱱᱟ?
ᱦᱮᱸ ᱵᱟᱯᱞᱟ ᱫᱚ ᱵᱟᱹᱞᱤᱧ ᱵᱟᱯᱞᱟ ᱠᱟᱱᱟ ᱦᱟᱸᱜ ᱰᱟᱺᱜᱽᱣᱟᱹᱣ ᱜᱮᱭᱟᱞᱤᱧ ᱚᱵᱽᱥᱥᱚ᱾ ᱵᱟᱯᱞᱟᱜ ᱨᱮᱱᱟᱜ ᱢᱟᱱᱮ ᱵᱟᱹᱦᱩ ᱠᱚ ᱧᱮᱞ ᱪᱟᱞᱟᱜ ᱠᱟᱱᱟ ᱟᱫᱚ
ᱦᱩᱸ ᱦᱚᱭ ᱜᱚᱝᱠᱮ ᱞᱟᱹᱭ ᱵᱮᱱ ᱤᱧ ᱯᱟᱸᱡᱟ ᱦᱟᱵᱤᱱᱟ᱾
ᱦᱮᱸ, ᱦᱮᱸ ᱦᱮᱸ ᱜᱟᱱᱚᱜ ᱜᱮᱭᱟ ᱩᱱ ᱨᱟᱭᱵᱟᱨᱟᱹᱧ ᱵᱮᱱ ᱥᱮ, ᱨᱟᱭᱵᱟᱨᱟᱹᱧ ᱵᱮᱱ ᱥᱮ᱾
ᱦᱮᱸ ᱮᱠᱫᱚᱢ ᱮᱠᱫᱚᱢ ᱟᱹᱞᱤᱧ ᱦᱚᱸ ᱚᱱᱠᱟ ᱢᱮᱱᱟᱜ ᱠᱚᱣᱟ ᱟᱫᱚ ᱟᱹᱛᱩ ᱠᱚᱨᱮ ᱛᱚ ᱟᱫᱚ ᱩᱱᱠᱩ ᱩᱱᱠᱩ ᱠᱚ ᱯᱟᱸᱡᱟᱭᱮᱫ ᱠᱚ ᱯᱟᱸᱡᱟᱭᱮᱫ ᱠᱚᱣᱟ᱾ ᱟᱵᱮᱱ ᱦᱚᱸᱞᱤᱧ ᱟᱸᱡᱚᱢ ᱠᱮᱫ ᱵᱤᱱᱟ ᱡᱮ ᱪᱮᱱᱱᱟᱭ ᱨᱮᱵᱮᱱ ᱠᱟᱹᱢᱤᱭᱟ᱾ ᱚᱝᱠᱟ ᱱᱤᱛᱚᱜ ᱦᱚ ᱵᱮᱱ ᱠᱟᱹᱢᱤᱭᱟ ᱟᱥᱟ ᱠᱚᱨᱤ ᱫᱚ ᱴᱷᱤᱠ ᱜᱮᱭᱟ, ᱚᱱᱟ ᱛᱮᱞᱤᱧ ᱢᱮᱛᱟᱜ ᱵᱤᱱᱟ᱾ ᱟᱵᱮᱱ ᱡᱚᱠᱷᱚᱱ ᱵᱟᱹᱦᱩ ᱵᱟᱵᱮᱱ ᱵᱟᱦᱩ ᱱᱤᱛ ᱦᱚᱸ ᱵᱮᱱ ᱰᱟᱹᱝᱜᱩᱣᱟ ᱜᱮᱭᱟ᱾
ᱦᱮᱸ ᱦᱮᱸ, ᱮᱠᱫᱚᱢ ᱦᱮᱸ ᱦᱮᱸ ᱟᱵᱤᱱᱟᱜ ᱫᱤᱥᱚᱢ ᱫᱚ ᱚᱠᱟ ᱥᱮᱫ ᱜᱚᱝᱠᱮ?
ᱟᱹᱞᱤᱧᱟᱜ ᱫᱤᱥᱚᱢ ᱫᱚ ᱡᱷᱟᱲᱠᱷᱚᱸᱰ ᱥᱮᱡ᱾
ᱳ ᱡᱷᱟᱲᱠᱷᱚᱱ ᱩᱸ᱾
ᱜᱚᱝᱠᱮ ᱟᱵᱮᱱᱟᱜ ᱫᱤᱥᱚᱢ ᱫᱚ?
ᱟᱹᱞᱤᱧᱟᱜ ᱫᱤᱥᱚᱢ ᱫᱚ ᱦᱟᱸᱜ ᱟᱫᱚ ᱵᱤᱭᱟᱨ᱾
ᱚᱠ ᱦᱚᱸ᱾
ᱵᱤᱦᱟᱨ ᱠᱷᱚᱱᱟᱜ ᱪᱮᱱᱱᱟᱭ ᱠᱟᱹᱢᱤ ᱵᱮᱱ ᱪᱟᱞᱟᱜ ᱡᱮ ᱤᱱᱟᱹᱜ ᱡᱷᱟᱹᱞ?
ᱦᱮᱸ, ᱵᱤᱦᱟᱨ ᱠᱷᱚᱱᱟᱜ ᱪᱮᱱᱱᱟᱭ ᱞᱤᱧ ᱦᱮᱡ ᱠᱟᱱᱟ᱾
ᱚᱱᱮ ᱵᱩᱡᱽ ᱫᱟᱲᱮᱜ ᱵᱩᱡᱩᱜ ᱠᱟᱱ ᱜᱮᱭᱟᱞᱤᱧ ᱟᱞᱤᱧ ᱦᱚᱸ ᱚᱲᱟᱜ ᱡᱩᱛ ᱞᱟᱹᱜᱤᱫ ᱫᱚ ᱚᱲᱟᱜ ᱦᱮᱸ ᱵᱟᱦᱮᱨᱮ ᱫᱚ ᱪᱟᱞᱟᱜ ᱞᱟᱹᱠᱛᱤ ᱠᱟᱱ ᱜᱮᱭᱟ᱾
ᱦᱳᱭ ᱦᱳᱭ ᱦᱮ᱾
ᱛᱟᱦᱚᱞᱮ ᱜᱚᱝᱠᱮ ᱚᱱᱟ ᱚᱱᱟ ᱠᱚ ᱚᱱᱟ ᱠᱚᱨᱮ ᱫᱚ ᱪᱮᱜ ᱡᱟᱭᱜᱟ ᱠᱚᱫᱚ ᱪᱮᱫ ᱠᱟᱱ ᱜᱮᱭᱟ?
ᱮᱸ ᱪᱤᱜ ᱠᱟᱱ ᱜᱮᱭᱟ? ᱦᱮᱸ ᱵᱷᱟᱜᱤ ᱜᱮᱭᱟ ᱢᱚᱴᱟᱢᱩᱴᱤ, ᱟᱞᱮ ᱫᱚ ᱯᱩᱨᱟᱹ ᱮᱸ ᱯᱩᱨᱟᱹ ᱮᱠᱵᱟᱨ ᱵᱟᱡᱟᱨ ᱮᱞᱟᱠᱟ ᱨᱮᱜᱮ ᱞᱮ ᱛᱟᱦᱮᱱ ᱜᱮᱭᱟ, ᱟᱫᱚ
ᱵᱷᱟᱜᱤ ᱜᱮᱭᱟ, ᱦᱤᱥᱟᱹᱵ ᱛᱮ ᱢᱟᱱᱮ ᱟᱹᱛᱩ ᱚᱲᱟᱜ ᱨᱮ ᱢᱟᱱᱮ ᱟᱹᱛᱩ ᱥᱮᱜ ᱨᱮ ᱪᱮᱫ ᱞᱮᱠᱟ ᱵᱩᱡᱷᱟᱹᱜᱼᱟ ᱢᱟᱱᱮ ᱮᱸ ᱥᱩᱱᱥᱟᱱ ᱧᱚᱜ ᱱᱚᱛᱮ ᱫᱚ ᱚᱝᱠᱟ ᱵᱟᱝ ᱵᱩᱡᱷᱟᱹᱜᱼᱟ᱾
ᱵᱟᱝ ᱡᱟᱭᱦᱳᱠ ᱡᱟᱦᱟᱸ ᱛᱤᱱᱟᱹᱜ ᱜᱮ ᱵᱟᱡᱟᱨ ᱫᱤᱥᱚᱢ ᱨᱮᱦᱚᱸ ᱢᱟᱱᱮ ᱱᱤᱡᱮᱨᱟᱜ ᱟᱛᱩ ᱞᱮᱠᱟ ᱫᱚ ᱱᱤᱡᱮᱨᱟᱜ ᱦᱚᱲ ᱞᱮᱠᱟ ᱫᱚ ᱚᱝᱠᱟ ᱢᱚᱱᱮ ᱨᱟᱹᱥᱠᱟᱹ ᱞᱮᱠᱟ ᱫᱚ ᱵᱟᱝ ᱵᱩᱡᱷᱟᱹᱜ ᱜᱮᱭᱟ᱾
ᱦᱳᱭᱼᱦᱳᱭ, ᱮᱠᱫᱚᱢᱼᱮᱠᱫᱚᱢ᱾
ᱵᱤᱦᱟᱹᱨ ᱫᱚ ᱦᱟᱹᱡᱩᱜ ᱜᱮᱭᱟ᱾
ᱦᱩᱸ᱾
ᱦᱮᱸ ᱜᱚᱝᱠᱮ ᱟᱯᱮ ᱥᱮᱫ ᱫᱚ ᱢᱟᱱᱮ ᱤᱭᱟᱹ ᱠᱚᱫᱚ ᱪᱮᱫ ᱞᱮᱠᱟ ᱦᱩᱭᱩᱜ ᱜᱮᱛᱮ ᱢᱟᱱᱮ ᱤᱭᱟᱹ ᱠᱚ ᱵᱟᱯᱞᱟ ᱠᱳ?
ᱵᱟᱯᱞᱟ ᱠᱚ᱾
ᱦᱩᱸ᱾
ᱮᱸ ᱪᱮᱜᱠᱟ ᱵᱚᱛᱮ ᱟᱹᱵᱤᱱ ᱥᱮᱫ ᱪᱮᱫ ᱞᱮᱠᱟ ᱦᱩᱭᱩᱜ ᱜᱮᱭᱟ? ᱛᱟᱯᱚᱨᱮ ᱞᱤᱧ ᱞᱟᱹᱭᱟᱵᱤᱱ ᱠᱟᱱᱟ ᱟᱞᱮ ᱥᱮᱫ ᱪᱮᱜᱠᱟ ᱦᱩᱭᱩᱜᱼᱟ᱾
ᱦᱩᱸ᱾ ᱮᱸ᱾
ᱵᱟᱯᱞᱟ ᱠᱚᱫᱚ ᱪᱮᱜᱠᱟ ᱮᱠᱤ ᱮᱠᱤ ᱜᱮᱛᱟᱵᱚᱱᱟ ᱛᱚ ᱥᱮ ᱪᱮᱫᱠᱟ ᱟᱞᱟᱫᱟ ᱟᱞᱟᱫᱟ ᱦᱩᱭᱩᱜ ᱛᱟᱵᱩᱱᱟ ᱜᱚᱴᱟ ᱥᱮᱫ? ᱦᱮᱞᱳ᱾
ᱦᱮᱞᱳ ᱜᱚᱝᱠᱮ᱾